ᱱᱟᱯᱟᱭ ᱜᱮ ᱜᱚᱝᱠᱮ ᱦᱮᱸ ᱟᱫᱚ ᱱᱟᱯᱟᱭ ᱜᱮ?
ᱦᱚᱸ ᱱᱟᱯᱟᱭ ᱜᱮ ᱾
ᱚᱸ ᱟᱪᱪᱷᱟ ᱟᱪᱪᱷᱟ ᱟᱫᱚ ᱪᱮᱫ ᱠᱚᱯᱮ ᱪᱤᱠᱟᱹ ᱵᱟᱲᱟᱭᱼᱫᱟ? ᱚᱸ ᱵᱟᱝᱼᱟ ᱦᱩᱲᱩ ᱠᱚᱫᱚ ᱮᱭᱛᱚ ᱫᱟᱜ ᱵᱟᱲᱟᱭ ᱮᱜ-ᱟᱭ᱾ ᱮᱭ ᱱᱤᱛ ᱮᱭ ᱛᱚᱲᱟ ᱠᱚ ᱮᱨ ᱦᱩᱭ ᱠᱟᱱᱟ᱾ ᱦᱟᱨᱟᱜ ᱠᱟᱱᱟ ᱱᱤᱛᱚᱜ᱾
ᱚ ᱱᱚᱛᱮ ᱦᱚᱸ ᱚᱱᱠᱟᱜᱮ,
ᱟᱪᱪᱷᱟ ᱟᱪᱪᱷᱟ, ᱛᱚ ᱟᱯᱮ ᱫᱚ ᱛᱚᱲᱟ ᱠᱚᱯᱮ ᱜᱤᱰᱤ ᱠᱮᱜᱼᱟ?
ᱦᱚᱸ ᱜᱤᱰᱤ ᱫᱚ ᱦᱩᱭᱟᱠᱟᱱᱟ ᱱᱟᱦᱟᱜ ᱛᱚᱲᱟ ᱠᱚᱫᱚ ᱱᱟᱦᱟᱜ ᱟᱫᱚ ᱵᱮᱥ ᱜᱮ ᱩᱥᱩᱞ ᱦᱚᱸ ᱩᱥᱩᱞ ᱟᱠᱟᱱ ᱜᱮᱭᱟ ᱟᱫᱚ ᱱᱤᱛ ᱱᱤᱛᱚᱝ ᱫᱟᱜ ᱵᱟᱝ ᱛᱮ ᱱᱟᱦᱟᱜ ᱠᱟᱹᱴᱤᱡ, ᱨᱚᱦᱚᱭ ᱠᱚ ᱵᱟᱝ ᱮᱦᱚᱵ ᱦᱩᱭ ᱠᱟᱱᱟ ᱾
ᱚ ᱟᱪᱪᱷᱟ ᱟᱪᱪᱷᱟ ᱦᱳᱭ ᱟᱞᱮ ᱱᱚᱛᱮ ᱦᱚᱸ ᱚᱱᱟ ᱫᱟᱜ ᱠᱷᱟᱹᱛᱤᱨ ᱜᱮ ᱛᱟᱸᱜᱤ ᱞᱮᱫᱟ ᱞᱮ ᱟᱫᱚ ᱱᱤᱛᱚᱜ ᱫᱚ ᱱᱚᱜᱼᱚᱭ ᱱᱤᱛᱚᱜ ᱫᱟᱜ ᱮᱫ ᱟᱭ ᱾ ᱚᱢᱵᱚᱵᱚᱛᱤ ᱯᱚᱨᱮ ᱟᱫᱚ ᱱᱤᱛᱼᱼ ᱛᱚᱵᱮᱱᱟ ᱟᱞᱮ ᱦᱚᱸ ᱛᱚᱲᱟ ᱠᱚᱞᱮ ᱜᱤᱰᱤ ᱠᱮᱭᱟ ᱟᱫᱚ ᱡᱟᱭᱦᱳᱠ ᱦᱟᱨᱟ ᱵᱟᱲᱟ ᱠᱟᱱᱟ ᱱᱤᱛᱚᱜ ᱛᱮᱫᱚ, ᱟᱨᱼᱼ
ᱚ
ᱯᱚᱱᱮᱨᱚ ᱫᱤᱱ ᱠᱩᱲᱤ ᱫᱤᱱ ᱠᱷᱟᱱ ᱜᱮ ᱨᱚᱦᱚᱭ ᱠᱚᱞᱮ ᱟᱨᱟᱢᱵᱚ ᱜᱚᱫᱟ ᱾
ᱚ ᱱᱚᱛᱮ ᱦᱚᱸᱚᱱᱠᱟᱜᱮ ᱱᱮᱥ ᱫᱚ ᱫᱟᱜ ᱟᱹᱰᱤ ᱛᱟᱭᱱᱚᱢ ᱱᱟ ᱥᱮ, ᱚᱱᱟ ᱠᱷᱟᱹᱛᱤᱨ ᱵᱟᱠᱷᱟᱡ ᱱᱤᱛ ᱛᱮᱫᱚ ᱦᱩᱱᱟᱹᱝ ᱚᱱᱠᱟ ᱪᱟᱵᱟ ᱵᱟᱲᱟ ᱦᱩᱭ ᱠᱚᱜᱼᱟ ᱾
ᱦᱮᱸ ᱦᱮᱸ ᱯᱟᱹᱦᱤᱞ ᱫᱚ ᱱᱤᱛ ᱛᱮ ᱫᱚ ᱮᱠᱫᱚᱢ ᱨᱚᱦᱚᱭ ᱫᱚ ᱪᱟᱵᱟ ᱾ ᱢᱟᱱᱮ ᱥᱟᱨᱫᱤ ᱪᱟᱵᱟ ᱩᱛᱟᱹᱨ ᱠᱟᱱ ᱜᱮ ᱞᱮᱠᱟᱜᱮ ᱟᱹᱨᱠᱤ ᱾
ᱦᱩᱸ ᱦᱩᱸ ᱦᱚᱸ ᱱᱮᱥ ᱫᱚ ᱟᱫᱚ ᱚᱱᱮ ᱛᱟᱭᱱᱚᱢ ᱨᱮᱱᱟᱜ ᱫᱟᱜ ᱜᱮ ᱚᱱᱟ ᱨᱮᱜᱮ ᱱᱟᱜ ᱠᱟᱹᱴᱤᱡ ᱤᱭᱟᱹ ᱧᱚᱜ ᱮᱱᱟ ᱾
ᱚ ᱦᱳᱭ ᱟᱯᱮ ᱫᱚ ᱜᱚᱢᱠᱮ ᱛᱤᱱᱟᱹᱜ ᱫᱷᱟᱣ ᱯᱮ ᱛᱤᱱᱟᱹᱜ ᱫᱷᱟᱣ ᱯᱮ ᱪᱟᱥᱟ?
ᱟᱞᱮ ᱱᱚᱛᱮ ᱫᱚ ᱦᱟᱸᱜ ᱢᱤᱫ ᱤᱭᱟᱹ ᱜᱮᱞᱮ ᱪᱟᱥᱟ, ᱢᱤᱫ ᱫᱷᱟᱣ ᱜᱮ ᱾
ᱚᱻ ᱚ
ᱦᱚᱸ ᱟᱞᱮ ᱱᱚᱛᱮ ᱫᱚ ᱵᱟᱨ ᱫᱷᱟᱣ ᱞᱮ ᱪᱟᱥ ᱜᱮᱭᱟ, ᱩᱰᱤ ᱦᱚᱲ ᱫᱚ ᱯᱮ ᱫᱷᱟᱣ ᱦᱚᱸᱠᱚ ᱪᱟᱥ ᱜᱮᱭᱟ ᱾
ᱚ ᱢᱟᱱᱮ ᱫᱟᱜ ᱨᱮᱱᱟᱜ ᱥᱩᱵᱤᱫᱟ ᱢᱮᱱᱟᱜ ᱜᱮᱭᱟ ᱥᱮ, ᱞᱟᱜᱟᱣ ᱠᱟᱜᱼᱟ ᱯᱮᱥᱮ
ᱦᱩᱸ ᱥᱮᱞᱚ ᱠᱚ ᱢᱮᱱᱟᱜ ᱟᱥᱮ ᱟᱫᱚ ᱚᱱᱟ ᱠᱷᱟᱹᱛᱤᱨ ᱫᱟᱜ ᱫᱤᱱ ᱵᱟᱝ ᱨᱮᱦᱚᱸ ᱥᱮᱞᱚ ᱛᱮ ᱫᱟᱜ ᱨᱟᱠᱟᱵ ᱠᱟᱛᱮ ᱟᱫᱚ ᱪᱟᱥ ᱟᱞᱮ ᱟᱹᱨᱠᱤ
ᱦᱮᱸ
ᱚᱱᱟ ᱢᱤᱫᱴᱟᱝ ᱟᱞᱮᱭᱟᱜ ᱥᱩᱵᱤᱫᱷᱟ, ᱟᱨ ᱪᱮᱫ
ᱦᱳᱭ ᱦᱳᱭ ᱟᱨ ᱱᱚᱣᱟ ᱤᱭᱟᱹ ᱠᱚᱫᱚᱯᱮ ᱪᱟᱥ ᱟᱥᱮ ᱵᱟᱝᱼᱟ ᱛᱚ ᱡᱚᱸᱱᱰᱨᱟ ᱠᱚ
ᱵᱟᱫᱟᱢ ᱠᱚ
ᱡᱚᱱᱰᱨᱟ
ᱚ ᱡᱚᱱᱰᱨᱟ ᱵᱟᱝᱟ ᱤᱱᱠᱟᱹ ᱠᱷᱩᱵ ᱢᱤᱫᱴᱟᱝ ᱫᱚ ᱵᱟᱞᱮ ᱪᱟᱥᱟ ᱾ ᱡᱚᱱᱰᱨᱟ ᱠᱚᱫᱚ
ᱦᱩᱸ
ᱚ ᱡᱚᱱᱰᱨᱟ ᱫᱚ ᱢᱟᱱᱮ ᱚᱠᱟᱭ ᱚᱠᱚᱭ ᱚᱠᱚᱭ ᱛᱟᱨ ᱪᱟᱥ ᱜᱮᱭᱟ ᱠᱚ ᱟᱞᱮ ᱱᱚ -ᱛᱮ ᱢᱤᱫᱴᱟᱝ ᱵᱟᱨᱭᱟ ᱪᱟᱹᱥᱤ ᱦᱚᱲᱫᱚ ᱪᱟᱥ ᱜᱮᱭᱟ ᱠᱚ ᱟᱫᱚ ᱟᱞᱮ ᱫᱚ ᱡᱷᱚᱛᱚ ᱦᱚᱲ ᱜᱮ ᱚᱱᱟ ᱦᱩᱲᱩ ᱜᱮᱞᱮ ᱨᱚᱦᱚᱭᱟ ᱾
ᱚᱻ ᱚᱱᱟ ᱢᱟᱱᱮ ᱥᱩᱵᱤᱫᱟ ᱦᱮᱱᱟᱜ ᱟᱥᱮ ᱫᱟᱜ ᱨᱮᱱᱟᱜ ᱾
ᱦᱳᱭ ᱯᱟᱹᱦᱤᱞ ᱚᱱᱟ ᱡᱚᱱᱰᱨᱟ ᱠᱚᱞᱮ ᱪᱟᱥ ᱵᱟᱲᱟᱭ ᱛᱟᱦᱮᱸᱫ ᱫᱚ ᱱᱮᱛᱟᱨ ᱫᱚ ᱟᱫᱚ ᱟᱫᱚ ᱦᱩᱲᱩ ᱜᱮᱠᱚ ᱪᱟᱥ ᱮᱜᱼᱟ᱾ ᱚᱱᱟ ᱦᱩᱲᱩ ᱨᱮᱜᱮ ᱯᱩᱭᱥᱟᱹ ᱠᱚ ᱧᱮᱞᱮᱜᱼᱟ ᱥᱮ ᱪᱮᱫ ᱞᱮᱠᱟ᱾ ᱦᱩᱲᱩ ᱜᱮᱠᱚ ᱨᱚᱦᱚᱭᱮᱜᱼᱟ, ᱟᱫᱚ ᱟᱯᱮ ᱚᱱᱛᱮ ᱫᱚ ᱨᱚᱦᱚᱭ ᱵᱟᱲᱟᱭ ᱜᱮᱭᱟ ᱯᱮ ᱡᱚᱱᱰᱨᱟ ᱠᱚ?
ᱦᱚᱸ ᱨᱚᱦᱚᱭ ᱟᱠᱟᱫ ᱟᱞᱮ᱾ ᱚᱱᱟ ᱱᱮᱥ ᱫᱚ ᱵᱷᱟᱜᱤ ᱜᱮ ᱦᱩᱭ ᱟᱠᱟᱱᱟ ᱦᱩᱭ ᱫᱚ ᱦᱟᱸᱜ ᱢᱟᱲᱟᱝ ᱠᱷᱚᱡ ᱫᱚ᱾ ᱱᱚᱣᱟ ᱡᱚᱱᱰᱨᱟ ᱨᱮᱫᱚ ᱠᱟᱹᱴᱤᱡ ᱚᱱᱟ ᱜᱩᱨᱤᱡ ᱠᱷᱚᱛ ᱛᱟᱦᱮᱱ ᱢᱟ ᱟᱹᱰᱤ᱾ ᱵᱷᱟᱜᱤ ᱜᱮ ᱦᱩᱭᱩᱜᱼᱟ ᱢᱤᱫᱴᱟᱝ ᱫᱟᱨᱮ ᱨᱮᱜᱮ ᱵᱟᱨᱭᱟ᱾ ᱠᱟᱛᱮᱫ ᱚᱱᱟ ᱡᱚ ᱦᱚᱸ ᱡᱚᱜᱼᱟ ᱯᱚᱴ ᱦᱟᱸᱜ ᱡᱟᱦᱟᱸ᱾
ᱦᱩᱸ᱾
ᱱᱮᱛᱟᱨ ᱢᱟ ᱱᱚᱣᱟ᱾ ᱚᱸ ᱱᱮᱛᱟᱨ ᱢᱟ ᱱᱚᱣᱟ ᱦᱩᱲᱩ ᱠᱚᱨᱮ ᱦᱚᱸ ᱚᱱᱮ ᱥᱟᱨ ᱜᱮ ᱡᱟᱹᱥᱛᱤ ᱵᱚ ᱞᱟᱜᱟᱣᱮᱫᱼᱟ᱾
ᱦᱩᱸ ᱦᱩᱸ ᱟᱨ ᱟᱞᱚᱵᱤᱱ ᱞᱟᱹᱭᱟ ᱚᱱᱟ ᱠᱷᱟᱹᱛᱤᱨ ᱜᱮ᱾ ᱛᱚ ᱟᱵᱚ ᱦᱚᱸ ᱟᱵᱚᱣᱟᱜ ᱫᱟᱲᱮ ᱦᱚᱸ ᱠᱚᱢ ᱪᱟᱵᱟᱜ ᱠᱟᱱᱟ ᱱᱤᱭᱟᱹ ᱦᱩᱲᱩ᱾ ᱥᱟᱨ ᱦᱩᱲᱩ ᱜᱮᱵᱚᱱ ᱡᱚᱢᱮᱫ ᱫᱚ ᱥᱟᱨ ᱢᱮᱥᱟ ᱦᱩᱲᱩ ᱱᱤᱛᱳᱜ ᱚᱱᱟ ᱡᱚᱛᱚ᱾ ᱛᱚ ᱨᱟᱱ ᱵᱚᱱ ᱡᱚᱢ ᱮᱫᱟ᱾
ᱦᱮᱸ ᱚᱱᱟ ᱪᱤᱠᱟᱹ ᱟᱹᱰᱤ ᱞᱟᱜᱮ ᱠᱟᱹᱴᱤᱡ ᱠᱷᱚᱱ ᱜᱮᱵᱚ ᱵᱤᱢᱟᱨᱚᱜ ᱠᱟᱱᱟᱵᱚ᱾
ᱦᱳᱭ ᱦᱳᱭ᱾ ᱢᱟᱱᱮ ᱯᱟᱹᱟᱦᱤᱞ ᱨᱤᱱ ᱟᱵᱚᱨᱤᱱ ᱦᱟᱲᱟᱢ ᱠᱚᱫᱚ᱾ ᱯᱩᱨᱟᱹ ᱯᱩᱨᱟᱹ ᱵᱤᱱᱟᱹ ᱥᱟᱨ ᱨᱮᱱᱟᱜ ᱮᱠᱫᱚᱢ ᱡᱚᱢ ᱧᱩ ᱠᱚ ᱟᱲᱟᱜ᱾
ᱛᱟᱨᱯᱚᱨ ᱢᱟᱱᱮ ᱵᱩᱡᱷᱟᱹᱣ ᱾ ᱟᱲᱟᱜ ᱦᱩᱲᱩ ᱠᱚ ᱡᱚᱢ ᱠᱟᱱᱟ ᱠᱚ ᱩᱱᱠᱩ ᱫᱚ ᱚᱱᱟ ᱜᱮ᱾ ᱫᱟᱲᱮ ᱫᱟᱲᱮ ᱩᱱᱠᱩ ᱫᱚ ᱵᱮᱥᱤ ᱫᱤᱱ ᱦᱚᱸ ᱵᱮᱥᱤ ᱫᱤᱱ ᱵᱟᱧᱪᱟᱣ ᱟᱠᱟᱱᱟ ᱠᱚ᱾
ᱦᱚᱸ ᱵᱮᱥᱤ ᱫᱤᱱ ᱠᱚ ᱵᱟᱧᱪᱟᱣ ᱟᱠᱟᱱᱟ ᱟᱨ᱾ ᱩᱱᱟᱹᱜ ᱞᱟᱜᱮ ᱢᱚᱛᱞᱚᱵ ᱚᱱᱠᱟ ᱤᱭᱟᱹ ᱠᱚᱦᱚᱸ ᱵᱟᱭ ᱧᱟᱢ ᱞᱮᱫ ᱠᱚ ᱛᱟᱦᱮᱱᱟ ᱱᱮᱛᱟᱨ ᱡᱟᱦᱟᱸ ᱞᱮ᱾ ᱠᱟ ᱵᱤᱢᱟᱨ ᱠᱚ ᱧᱮᱞᱚᱜ ᱠᱟᱱᱟ ᱥᱮ ᱦᱳᱭ᱾
ᱟᱫᱚ ᱦᱳᱭ ᱟᱫᱚ ᱟᱵᱚ ᱱᱮᱛᱟᱨ ᱪᱮᱫ ᱵᱤᱱ ᱪᱤᱠᱟᱹᱭᱟ ᱱᱮᱛᱟᱨ ᱥᱟᱨ᱾ ᱵᱟᱝ ᱮᱢ ᱞᱮᱱᱠᱷᱟᱱ ᱦᱚᱸ ᱵᱤᱥᱤ᱾
ᱱᱚᱛᱮ ᱦᱳᱭ ᱵᱟᱝ ᱦᱩᱭᱩᱜ ᱠᱟᱱᱟ᱾
ᱦᱩᱸ ᱟᱨ ᱦᱚᱲ ᱦᱚᱸᱵᱚᱱ ᱡᱟᱹᱥᱛᱤᱜ ᱠᱟᱱᱟ᱾
ᱦᱚᱸ᱾
ᱦᱩᱲᱩ ᱡᱩᱚᱫᱤ ᱵᱟᱝ ᱵᱟᱲᱛᱤ ᱪᱟᱥᱟᱢ ᱛᱚᱵᱮ᱾ ᱡᱚᱢ ᱟᱵᱚ ᱵᱟᱵᱚᱱ ᱧᱟᱢᱟ ᱱᱩᱱᱟᱹᱜ ᱦᱚᱲ ᱵᱟᱹᱲᱛᱤ ᱠᱟᱱᱟ ᱵᱚᱱ᱾
ᱦᱮᱸ ᱢᱟᱱᱮ ᱵᱟᱝ ᱦᱩᱭᱩᱜᱼᱟ ᱥᱮ ᱥᱟᱨ ᱵᱟᱝ ᱞᱟᱜᱟᱣ ᱞᱮᱠᱷᱟᱱ᱾
ᱦᱚᱨ ᱦᱚ ᱰᱷᱮᱨ ᱤᱫᱤ ᱠᱟᱱᱟ ᱵᱚᱱ᱾ ᱟᱨ ᱡᱚᱫᱤ ᱦᱩᱲᱩ ᱦᱚᱸ ᱨᱚᱦᱚᱭ ᱦᱩᱲᱩ ᱪᱟᱥ ᱦᱚᱸ ᱡᱚᱫᱤ ᱵᱟᱵᱚᱱ᱾ ᱦᱮᱸ ᱰᱷᱮᱨ ᱛᱟᱵᱚᱱᱟ ᱛᱚᱵᱮ ᱪᱤᱠᱟᱛᱮ ᱡᱚᱢ ᱧᱩ ᱵᱚᱱ ᱧᱟᱢᱟ ᱥᱮ᱾
ᱦᱚᱸ ᱚᱱᱟ ᱦᱚᱛᱚ ᱠᱟᱛᱷᱟ ᱠᱟᱱ ᱜᱮᱭᱟ᱾
ᱦᱳᱭ᱾
ᱟᱫᱚ ᱜᱚᱢᱠᱮ ᱛᱚᱵᱮ᱾ ᱟᱯᱮ ᱚᱱᱛᱮ ᱫᱚ ᱵᱩᱨᱩ ᱵᱚᱸᱜᱟ ᱠᱚ ᱦᱩᱭ ᱵᱟᱲᱟ ᱜᱮᱭᱟ?
ᱦᱚᱸ ᱱᱚᱜᱼᱚᱭ ᱛᱚ ᱥᱟᱢᱟᱝ ᱨᱮᱱᱟᱜ ᱱᱤᱛᱚᱜ ᱤᱭᱟᱹ ᱥᱮᱴᱮᱨᱚᱜ ᱠᱟᱱᱟ ᱪᱳᱣᱫᱚ ᱛᱟᱹᱨᱤᱠᱷ᱾
ᱟᱪᱷᱟ᱾
ᱦᱮᱸ
ᱚ ᱵᱩᱨᱩ ᱵᱚᱸᱜᱟ ᱛᱚᱵᱮ ᱟᱯᱮ ᱥᱩᱨ ᱨᱮᱫᱚ ᱵᱩᱨᱩ ᱠᱚ ᱢᱮᱱᱟᱜᱼᱟ
ᱦᱚᱸ ᱵᱩᱨᱩ ᱢᱮᱱᱟᱜᱼᱟ
ᱳ ᱟᱪᱪᱷᱟ ᱟᱪᱪᱷᱟ
ᱢᱟᱨᱟᱝ ᱢᱟᱨᱟᱝ ᱵᱩᱠ ᱢᱮᱱᱟᱜ ᱜᱮᱼᱼ
ᱟᱪᱪᱷᱟ ᱟᱪᱪᱷᱟ
ᱵᱟᱝᱼᱟ ᱜᱚᱝᱠᱮ ᱟᱞᱮ ᱥᱮᱫ ᱫᱚ ᱤᱱᱠᱟᱹ ᱵᱩᱨᱩ ᱠᱚᱫᱚ ᱵᱟᱹᱱᱩᱜ ᱟᱹᱱᱤᱡ ᱟᱨ ᱪᱮᱫ ᱚᱱᱟ ᱠᱷᱟᱹᱛᱤᱨ ᱵᱩᱨᱩ ᱵᱚᱸᱜᱟ ᱠᱚᱫᱚ ᱵᱟᱝ ᱦᱩᱭᱩᱜᱼᱟ ᱟᱫᱚ ᱮᱭ ᱠᱟᱼᱼ ᱴᱤᱡ ᱡᱷᱟᱞ ᱨᱮ ᱢᱤᱫᱥᱚ ᱠᱤᱞᱳᱢᱤᱴᱟᱨ ᱜᱟᱱ ᱦᱩᱭᱩᱜᱼᱟ ᱦᱳᱭ ᱛᱚ
ᱦᱩᱸ
ᱤᱱᱠᱟ ᱢᱟᱱᱮ ᱰᱷᱮᱨ ᱜᱮᱭᱟ ᱟᱨᱪᱮ
ᱦᱚ
ᱚᱱᱛᱮ ᱚᱱᱟ ᱜᱷᱟᱴᱥᱤᱞᱟ ᱥᱮᱫ ᱚᱱᱛᱮ ᱨᱮ ᱚᱱᱛᱮ ᱨᱮ ᱵᱩᱨᱩ ᱵᱚᱸᱜᱟ ᱠᱚ ᱦᱩᱭ ᱵᱟᱲᱟᱜᱼᱟ ᱚᱱᱛᱮ ᱨᱮ ᱡᱟᱦᱟᱸᱭ ᱡᱩᱫᱤ ᱪᱟᱞᱟ ᱥᱟᱱᱟ ᱠᱮᱫ ᱞᱮᱭᱟ ᱠᱷᱟᱱ ᱜᱟᱛᱮ ᱠᱚ ᱢᱮᱥᱟᱛᱮᱫ ᱵᱟᱭᱤᱠ ᱛᱮᱞᱮ ᱪᱟᱞᱟᱭ ᱮᱱᱟ ᱫᱟᱬᱟ ᱫᱟᱬᱟ ᱵᱟᱝᱠᱷᱟᱱ ᱫᱚ ᱤᱱᱠᱟᱹ ᱫᱚ ᱵᱟᱝ ᱪᱟᱞᱟ ᱵᱟᱲᱟ ᱦᱩᱭᱩᱜ ᱜᱮᱭᱟ ᱦᱳᱭ ᱦᱳᱭ ᱤᱧᱦᱚᱸ ᱠᱷᱩᱵ ᱢᱤᱫᱴᱟᱝ ᱫᱚ ᱠᱷᱚᱵᱚᱨ ᱵᱟᱹᱧ ᱦᱟᱛᱟᱣ ᱵᱟᱲᱟ ᱟᱠᱟᱫᱟ ᱠᱟᱨᱚᱱ ᱱᱮᱛᱟᱨ ᱫᱚ ᱵᱟᱦᱨᱮ ᱨᱮ ᱢᱤᱱᱟᱹᱧᱟ ᱛᱚ
ᱦᱚᱸ
ᱟᱫᱚ ᱠᱷᱳᱡᱽ ᱠᱷᱚᱵᱚᱨ ᱢᱤᱫᱴᱟᱝ ᱵᱟᱝ ᱦᱟᱛᱟᱣ ᱦᱩᱭ ᱠᱟᱱᱟ ᱠᱤᱱᱛᱩ ᱡᱮ ᱢᱟᱱᱮ ᱢᱤᱫᱴᱟᱝ ᱪᱟᱞᱟ ᱨᱮᱱᱟᱜ ᱢᱤᱫᱴᱟᱝ ᱟᱸᱥ ᱢᱮᱱᱟᱜᱼᱟ ᱟᱨ ᱪᱮᱫ ᱵᱩᱨᱩ ᱵᱚᱸᱜᱟ ᱧᱮᱞ ᱨᱮᱱᱟᱜ ᱦᱳᱭ ᱨᱟᱹᱥᱠᱟᱹ ᱢᱟ ᱛᱟᱦᱮᱱ ᱜᱮ ᱟᱨ
ᱦᱩᱸ
ᱢᱤᱫᱴᱟᱝ ᱪᱟᱞᱟ ᱦᱚᱸ ᱵᱟᱝ ᱪᱟᱞᱟ ᱦᱩᱭ ᱟᱠᱟᱱᱟ ᱡᱟᱦᱟᱸ ᱛᱤᱥᱚᱜ ᱡᱮ
ᱦᱳᱭ
ᱚᱱᱛᱮ ᱪᱟᱞᱟ ᱦᱚᱸ ᱵᱟᱝ ᱪᱟᱞᱟ ᱦᱩᱭ ᱟᱠᱟᱱᱟ
ᱦᱮᱸ ᱱᱤᱛᱚᱝ ᱫᱚ ᱛᱚᱵᱮ ᱚᱠᱟ ᱥᱮᱫ ᱨᱮ ᱦᱮᱱᱟᱜ ᱢᱮᱭᱟ ᱱᱟᱦᱟᱜ
ᱱᱤᱛᱳᱜ ᱫᱚ ᱟᱹᱞᱤᱧ ᱫᱚ ᱱᱚᱛᱮ ᱠᱳᱞᱠᱟᱛᱟ ᱥᱮᱫ ᱢᱮᱱᱟᱜ ᱞᱤᱧᱟ
ᱚ ᱠᱳᱞᱠᱟᱛᱟ ᱨᱮ ᱡᱟᱦᱟᱸᱱᱟᱜ ᱠᱟᱹᱢᱤ ᱦᱩᱭᱩᱜ ᱠᱟᱱᱟ ᱯᱟᱞᱮ
ᱵᱟᱝᱼᱟ ᱮᱢᱱᱤ ᱯᱟᱲᱦᱟ ᱵᱟᱲᱟ ᱜᱮ ᱟᱹᱵᱤᱱ ᱫᱚ ᱚᱲᱟᱜ ᱨᱮᱜᱮ
ᱦᱚᱸ ᱱᱤᱛᱚᱝ ᱢᱟ ᱤᱥᱠᱩᱞ ᱠᱚ ᱵᱟᱹᱜᱤ ᱦᱩᱭ ᱟᱠᱟᱱᱟ ᱟᱫᱚ ᱱᱚᱣᱟ ᱱᱚᱣᱟ ᱤᱭᱟᱹ ᱠᱚᱜᱮ ᱪᱟᱥ ᱵᱟᱲᱟ ᱦᱩᱭᱩᱜ ᱠᱟᱱ ᱛᱟᱦᱮᱱᱟ ᱵᱮᱸᱜᱟᱲ ᱠᱚ ᱵᱤᱞᱟᱹᱛᱤ ᱠᱚ
ᱚᱸ ᱟᱪᱪᱷᱟ ᱟᱪᱪᱷᱟ ᱛᱟᱨ ᱢᱟᱱᱮ ᱵᱮᱸᱜᱟᱲ ᱵᱤᱞᱟᱹ -ᱛᱤ ᱠᱚ ᱟᱯᱮ ᱫᱚ ᱨᱚᱦᱚᱭ ᱵᱟᱲᱟᱭᱟᱯᱮ
ᱦᱚᱸ ᱨᱚᱦᱚᱭ ᱵᱟᱲᱟᱭ ᱜᱮᱭᱟᱞᱮ
ᱚᱸ ᱛᱟᱨ ᱢᱟᱱᱮ ᱟᱯᱮ ᱢᱟ ᱯᱩᱨᱟᱹ ᱥᱮᱨᱢᱟ ᱜᱮ ᱡᱟᱦᱟᱱᱟᱜ ᱵᱟ ᱡᱟᱦᱟᱱᱟᱜ ᱥᱚᱵ ᱫᱤᱱ ᱜᱮ ᱯᱩᱭᱥᱟᱹ ᱯᱮ ᱱᱮᱭᱟ ᱛᱤᱨᱮ ᱢᱮᱱᱟᱜ ᱛᱟᱯᱮᱭᱟ ᱥᱮ ᱵᱟᱝ
ᱚᱸ
ᱦᱳᱭ ᱦᱳᱭ ᱤᱧ ᱦᱚᱧ ᱚᱱᱛᱮ ᱤᱭᱟᱹ ᱚᱱᱛᱮ ᱮ ᱚᱱᱟ ᱮ ᱤᱡᱟᱹ ᱛᱮ ᱪᱮᱫ ᱠᱚ ᱞᱟᱹᱭᱟ ᱚᱱᱟ ᱜᱷᱟᱴᱥᱤᱞᱟ ᱥᱮᱫ ᱫᱚ ᱵᱟᱝ-ᱟ ᱚᱱᱟ ᱜᱚᱲᱵᱮᱛᱟᱷ ᱪᱚᱱᱫᱨᱚᱜᱚᱱᱟ ᱚᱱᱛᱮ ᱠᱤᱪᱷᱩ ᱤᱭᱟᱹ ᱢᱮᱱᱟᱜ ᱠᱚᱣᱟ ᱚᱱᱛᱮ ᱫᱚ ᱱᱤᱭᱟᱹ ᱵᱤᱞᱟᱹᱛᱤ ᱠᱚᱠᱚ ᱪᱟᱥ ᱵᱟᱲᱟᱭᱟ᱾ ᱩᱱᱠᱩ ᱮᱠᱫᱚᱢ ᱯᱩᱨᱟᱹ ᱥᱮᱨᱢᱟ ᱜᱮ ᱢᱳᱴᱟ ᱢᱩᱴᱤ ᱛᱤᱨᱮ ᱯᱩᱭᱥᱟᱹ ᱠᱚᱠᱚ ᱛᱟᱦᱮᱱ ᱛᱟᱠᱚᱣᱟ ᱯᱩᱨᱟᱹ᱾
ᱦᱳᱭ ᱚᱱᱟᱠᱚ ᱪᱟᱥ ᱵᱟᱲᱟ ᱞᱮᱠᱷᱟᱱ ᱠᱟᱹᱴᱤᱡ ᱢᱟᱱᱮ ᱩᱛᱩ ᱡᱚᱢ ᱦᱚᱸ ᱦᱩᱭᱩᱜ-ᱟ ᱱᱚᱛᱮ ᱛᱷᱚᱲᱟ ᱜᱟᱱ ᱯᱩᱭᱥᱟᱹ ᱦᱚᱸ ᱨᱳᱡᱽᱜᱟᱨ ᱦᱤᱡᱩᱜ-ᱟ᱾
ᱦᱳᱭ ᱦᱳᱭ᱾ ᱱᱤᱭᱟᱹ ᱵᱷᱟᱹᱜᱤ ᱢᱟᱱᱮ ᱢᱤᱫᱴᱟᱝ ᱚᱲᱟᱜ ᱨᱮ ᱱᱤᱡᱮᱨ ᱞᱮᱠᱟᱢ ᱢᱟᱱᱮ ᱤᱡᱟᱹ ᱨᱚᱦᱚᱭ ᱦᱚᱸ ᱨᱚᱦᱚᱭᱮᱱᱟ, ᱟᱨ ᱛᱚᱢᱟᱨ ᱱᱚᱛᱮ ᱛᱚᱢᱟᱨ ᱯᱩᱭᱥᱟᱹ ᱠᱷᱚᱨᱪᱟ ᱦᱚᱸ ᱟᱢᱟᱜ ᱨᱳᱡᱽᱜᱟᱨ ᱦᱚᱸ
ᱦᱚᱸ ᱨᱳᱡᱽᱜᱟᱨ ᱦᱩᱭᱩᱜ-ᱟ᱾
ᱢᱤᱫ ᱫᱷᱟᱣ ᱥᱩᱫᱩ ᱵᱚᱪᱷᱚᱨᱮ ᱡᱚᱢ ᱠᱷᱟᱹᱛᱤᱨ ᱦᱩᱲᱩᱢ ᱨᱚᱦᱚᱭᱟᱱᱟ ᱵᱟᱥ
ᱦᱩᱸ᱾
ᱥᱮ ᱵᱟᱝ-ᱟ᱾
ᱦᱚᱸ ᱚᱸ᱾ ᱚᱱᱠᱟ ᱪᱮᱞᱠᱟ ᱦᱩᱭᱩᱜ ᱜᱮᱭᱟ ᱚᱱᱟ ᱥᱤᱛᱩᱝ ᱦᱩᱲᱩ ᱠᱚ ᱵᱮᱥ ᱜᱮ
ᱦᱚᱸ ᱦᱩᱲᱩ ᱵᱮᱥᱜᱮ ᱦᱩᱭᱩᱜ-ᱟ ᱟᱫᱚ ᱱᱤᱭᱟᱹ ᱫᱟᱜ ᱫᱤᱱ ᱜᱮ ᱚᱱᱟ ᱠᱟᱹᱴᱤᱡ ᱦᱚᱨᱚᱵᱚᱨᱟ ᱚᱠᱟ ᱥᱚᱢᱚᱭ ᱠᱟᱹᱴᱤᱡ ᱤᱭᱟᱹ ᱫᱟᱜ ᱵᱟ ᱠᱟᱹᱴᱤᱡ ᱦᱚᱭ ᱠᱚ ᱵᱟᱹᱲᱛᱤ ᱞᱮᱱᱠᱷᱟᱱ ᱚᱱᱮ ᱡᱮ ᱧᱩᱨᱩᱜ-ᱟ ᱦᱩᱲᱩ ᱠᱚ ᱟᱫᱚ ᱚᱱᱟᱜᱮ ᱦᱳᱭ ᱦᱳᱭ ᱫᱟᱨᱮ ᱡᱚᱵᱮ-ᱟ ᱟᱫᱚ ᱩᱱ ᱥᱚᱢᱚᱭ ᱯᱷᱚᱞᱚᱱ ᱴᱚᱞᱚᱱ ᱠᱚ ᱠᱟᱹᱴᱤᱡ ᱵᱷᱟᱜᱤ ᱵᱟᱝ ᱦᱩᱭᱩᱜ-ᱟ ᱵᱟᱝ ᱠᱷᱟᱱ ᱮᱢᱱᱤ ᱥᱚᱢᱚᱭ ᱫᱚ ᱵᱷᱟᱜᱤ ᱜᱮ ᱵᱷᱟᱹᱜᱤ ᱜᱮ ᱦᱩᱭᱩᱜ-ᱟ ᱚᱸ᱾ ᱟᱨ ᱩᱱᱠᱩ ᱛᱤᱡᱩ ᱛᱤᱡᱩ ᱠᱚᱢᱟ ᱚᱱᱟ ᱞᱟᱹᱜᱤᱫ ᱢᱟ ᱚᱱᱟ ᱨᱟᱱ ᱠᱚ ᱟᱨ ᱤᱭᱟᱹ ᱠᱚ ᱦᱳᱭ᱾ ᱡᱟᱦᱟᱴᱟᱜ ᱜᱮ ᱡᱷᱚᱛᱚ ᱜᱮ ᱢᱟᱱᱮ ᱯᱷᱚᱞᱚᱱ ᱫᱚ ᱵᱷᱟᱜᱤ ᱜᱮ ᱵᱷᱟᱜᱤ ᱟᱯᱮ ᱚᱱᱛᱮ ᱫᱚ ᱵᱷᱟᱜᱤ ᱜᱮ?
ᱱᱚᱛᱮ ᱦᱚᱸ ᱚᱱᱠᱟ ᱫᱷᱟᱨᱟᱜ ᱜᱮ ᱢᱟᱱᱮ ᱫᱟᱜ ᱠᱚ ᱴᱷᱤᱠ ᱢᱚᱛᱚ ᱦᱤᱡᱩᱜ ᱠᱷᱟᱱ ᱫᱚ
ᱚᱸ᱾ ᱟᱯᱮ ᱚᱱᱛᱮ ᱫᱚ ᱢᱟᱹᱴᱭᱟᱹᱲ ᱦᱟᱥᱟ ᱥᱮ ᱤᱭᱟᱹ ᱵᱟᱞᱤ ᱦᱟᱥᱟ?
ᱢᱟᱹᱴᱭᱟᱹᱲ ᱦᱟᱥᱟ ᱦᱚᱸ ᱢᱮᱱᱟᱜ-ᱟ ᱟᱨ ᱵᱟᱹᱞᱤ ᱦᱟᱥᱟ ᱦᱚᱸ ᱚᱱᱠᱟ ᱡᱟᱸᱜᱟ ᱢᱚᱛᱞᱚᱵ ᱵᱟᱨ ᱨᱚᱠᱚᱢᱟᱜ ᱢᱮᱱᱟᱜ-ᱟ ᱢᱤᱫ ᱨᱚᱠᱚᱢ ᱫᱚ ᱢᱟᱹᱴᱭᱟᱹᱲ ᱜᱮᱭᱟ, ᱟᱨ ᱢᱤᱫ ᱤᱭᱟᱹ ᱫᱚ ᱵᱟᱹᱞᱤ ᱜᱮ᱾
ᱟᱪᱪᱷᱟ ᱟᱪᱪᱷᱟ᱾ ᱱᱟᱯᱟᱭ ᱱᱟᱯᱟᱭ ᱚᱱᱟ ᱠᱷᱟᱹᱛᱤᱨ ᱟᱯᱮ ᱫᱚ ᱡᱷᱚᱛᱛᱚ ᱨᱚᱠᱚᱢ ᱜᱮᱯᱮ ᱨᱚᱦᱚᱭᱟ?
ᱦᱚᱸ ᱡᱷᱚᱛᱚ ᱨᱚᱠᱚᱢ ᱜᱮ᱾
ᱚ ᱟᱨ ᱤᱭᱟᱹ ᱟᱹᱵᱤᱱ ᱫᱚ ᱞᱩᱜᱩ ᱨᱩᱵᱩ ᱞᱩᱜᱩᱵᱩᱨᱩ ᱠᱚᱵᱤᱱ ᱪᱟᱞᱟᱣ ᱵᱟᱲᱟ ᱟᱠᱟᱱᱟ?
ᱞᱩᱜᱩ ᱵᱩᱨᱩ ᱚᱸᱰᱮ ᱵᱟᱞᱤᱧ ᱪᱟᱞᱟᱣ ᱟᱠᱟᱱᱟ ᱪᱟᱞᱟᱣ ᱪᱟᱞᱟᱣ ᱜᱮᱞᱤᱧ ᱞᱟᱹᱭᱮᱫ ᱛᱟᱦᱮᱱᱟ ᱟᱫᱚ ᱚᱱᱠᱟ ᱤᱭᱟᱹ ᱠᱚ ᱵᱟᱝᱛᱮ ᱚᱱᱮ ᱵᱟᱹᱞᱤᱧ ᱪᱟᱞᱟᱣ ᱠᱟᱱᱟ ᱚᱸᱰᱮ ᱦᱟᱸᱜ᱾
ᱚᱻ
ᱟᱫᱚ ᱢᱚᱱᱮ ᱢᱟ ᱢᱮᱱᱟᱜ ᱜᱮ ᱪᱟᱞᱟᱣ᱾
ᱦᱮᱸ ᱵᱟᱝ ᱟ ᱟᱹᱰᱤ ᱱᱟᱯᱟᱭ ᱡᱟᱭᱜᱟ ᱠᱟᱱᱟ ᱞᱩᱜᱩᱵᱩᱨᱩ ᱫᱚ ᱥᱟᱹᱨᱤᱜᱮ᱾ ᱟᱹᱰᱤ ᱱᱟᱯᱟᱭ ᱡᱟᱭᱜᱟ ᱠᱟᱱᱟ ᱤᱧ ᱢᱟᱲᱟᱝ ᱠᱟᱱ ᱥᱮᱨᱢᱟᱧ ᱪᱟᱞᱟᱣ ᱞᱮᱱᱟ ᱥᱟᱹᱨᱤᱜᱮ ᱟᱹᱰᱤ ᱵᱷᱟᱹᱜᱤ᱾ ᱵᱩᱡᱷᱟᱹᱣ ᱢᱟᱱᱮ ᱟᱹᱰᱤ ᱵᱷᱟᱜᱤ ᱵᱩᱡᱷᱟᱹᱣ ᱦᱩᱭ ᱟᱠᱟᱱᱟ᱾
ᱦᱚᱸ᱾
ᱦᱮᱸ ᱢᱟᱱᱮ᱾ ᱟᱹᱰᱤ ᱨᱟᱹᱥᱠᱟᱹ ᱟᱹᱰᱤ ᱢᱟᱱᱮ ᱛᱟᱲᱟᱢ ᱛᱟᱲᱟᱢ ᱟᱛᱮᱫ ᱪᱟᱞᱟᱜ ᱟᱹᱵᱤᱱ᱾ ᱟᱹᱰᱤᱜᱟᱱ ᱦᱚᱲ ᱮᱵᱚᱝ ᱢᱟᱱᱮ ᱵᱩᱨᱩ ᱛᱤᱱᱟᱹᱜ ᱜᱟᱱ ᱛᱚ ᱵᱩᱨᱩ ᱯᱟᱨᱚᱢ ᱦᱩᱭᱩᱜᱼᱟ? ᱟᱨ ᱞᱟᱸᱜᱟ ᱜᱮ ᱵᱟᱝ ᱵᱩᱡᱷᱟᱹᱣᱟᱵᱤᱱ ᱵᱩᱡᱷᱟᱹᱣ ᱠᱮᱭᱟᱵᱤᱱ, ᱵᱚᱸᱜᱟ ᱵᱩᱨᱩ ᱴᱷᱮᱱ᱾ ᱪᱟᱞᱟᱣ ᱮ ᱦᱩᱭᱩᱜ ᱠᱟᱱᱟ ᱥᱮ᱾
ᱦᱳᱭ᱾
ᱵᱚᱸᱜᱟ ᱜᱮ ᱢᱟᱨᱟᱝ ᱵᱩᱨᱩ ᱜᱮ ᱮᱠᱫᱚᱢ ᱞᱟᱸᱜᱟ ᱠᱚ ᱡᱚᱛᱚ ᱯᱩᱨᱟᱹ᱾
ᱪᱟᱞᱟᱣ ᱜᱮᱞᱟᱜ ᱟᱹᱞᱤᱧ ᱟᱹᱞᱤᱧ ᱦᱚᱸ ᱟᱹᱰᱤ ᱫᱤᱱ ᱠᱷᱚᱱ ᱟᱥᱟ ᱢᱮᱱᱟᱜ ᱜᱮ᱾ ᱛᱟᱞᱤᱧᱟ ᱚᱸᱰᱮ ᱞᱤᱧ ᱧᱮᱞ ᱟᱹᱜᱩᱭᱟ ᱢᱮᱱᱮᱫ ᱟᱞᱤᱧ᱾ ᱦᱚᱲ ᱴᱷᱮᱱ ᱢᱚᱪᱟ ᱠᱷᱚᱱ ᱢᱟ ᱟᱸᱡᱚᱢ ᱟᱠᱟᱫ ᱜᱮᱭᱟᱞᱤᱧ ᱟᱹᱰᱤ ᱱᱟᱯᱟᱭ ᱡᱟᱭᱜᱟ ᱠᱟᱱᱟ᱾ ᱟᱫᱚ ᱢᱤᱫᱫᱤᱱ ᱦᱳᱭ᱾ ᱟᱵᱚᱨᱮᱱ ᱵᱚᱸᱜᱟ ᱵᱩᱨᱩ ᱠᱚ ᱚᱸᱰᱮᱜᱮ ᱢᱮᱱᱟᱜ ᱠᱚᱣᱟ᱾
ᱟᱪᱷᱟ ᱜᱚᱢᱠᱮ ᱥᱚᱢᱚᱭ ᱢᱟ᱾ ᱛᱚ ᱢᱟ ᱠᱚᱢ ᱜᱮᱭᱟ ᱛᱚᱵᱮ ᱴᱷᱤᱠ ᱜᱮᱭᱟ ᱱᱤᱝᱠᱟᱹ ᱜᱮ ᱛᱚᱵᱮ ᱦᱮᱸ᱾
ᱦᱚᱸ ᱴᱷᱤᱠ᱾
ᱦᱳᱭ᱾
ᱦᱩᱸ ᱾